ᱦ ᱜᱠᱮ ᱡᱚᱦᱟᱨ ᱡᱚᱦᱟᱨ
ᱦᱮᱸ ᱜᱚᱢᱠᱮ ᱡᱚᱦᱟᱨ ᱜᱮ ᱚ ᱱᱟᱯᱟᱭ ᱵᱟᱲᱟ ᱜᱮᱛᱚ
ᱜᱮ ᱟᱢᱜᱮ ᱪᱮᱫ ᱞᱮᱠᱟ ᱢᱮᱱᱟᱢᱟ
ᱦᱮᱸ ᱤᱧ ᱦᱚᱸ ᱟᱹᱰᱤ ᱱᱟᱯᱟᱭ ᱜᱮ ᱢᱤᱱᱟᱹᱧᱟ ᱛᱟᱨᱯᱚᱨᱮ ᱟᱫᱚ ᱦᱮᱸ ᱟᱵᱚᱣᱟᱜ ᱢᱟ ᱵᱟᱰᱟᱭ ᱜᱮᱭᱟ ᱟᱵᱚ ᱫᱚ ᱟᱵᱚᱣᱟᱜ ᱥᱟᱱᱛᱟᱲ ᱥᱚᱢᱟᱡᱽ ᱨᱮᱢᱟ ᱚᱱᱠᱟ ᱟᱹᱛᱩᱳ ᱢᱚᱬᱮ ᱦᱚᱲ ᱟᱹᱛᱩᱳ ᱢᱚᱬᱮ ᱦᱚᱲ ᱥᱮ ᱢᱺᱡᱷᱤ ᱟᱹᱨᱤ ᱨᱮᱱᱟᱜ ᱵᱮᱵᱚᱥᱛᱷᱟ ᱢᱮᱱᱟᱜ ᱟᱥᱮ ᱛᱚ ᱦᱮᱸ ᱟᱫᱚ ᱟᱢ ᱞᱟᱹᱭ ᱫᱟᱲᱮᱭᱟᱜ ᱟᱢ ᱚᱠᱚᱭ ᱠᱚ ᱢᱟᱱᱮ ᱟᱵᱚᱨᱮᱱ ᱚᱠᱚᱭ ᱠᱚ ᱢᱮᱱᱟᱜ ᱠᱚᱣᱟ ᱟᱹᱛᱩ ᱢᱚᱬᱮ ᱦᱚᱲ
ᱦᱚᱲ ᱫᱚ ᱟᱵᱚ ᱠᱚᱨᱮ ᱡᱮᱞᱮᱠᱟ ᱱᱚᱛᱮ ᱟᱥᱟᱢ ᱥᱮᱫ ᱫᱚ ᱢᱟᱱᱮ
ᱟᱪᱪᱷᱟ ᱟᱪᱪᱷᱟ
ᱯᱟᱨᱟᱱᱤᱠ
ᱦᱮᱸ
ᱩᱱᱠᱩ ᱠᱚ ᱛᱟᱦᱮ ᱛᱟᱦᱮᱱ ᱠᱟᱱᱟ ᱡᱟᱦᱟᱸ ᱫᱚ ᱥᱨ ᱵᱷᱚᱠᱛᱚ
ᱜᱚᱢᱠᱮ ᱟᱢᱟᱜ ᱨᱚᱲ ᱥᱮ ᱵᱟᱝ ᱟᱸᱡᱚᱢ ᱦᱤᱡᱩᱜ ᱠᱟᱱᱟ ᱠᱟᱹᱴᱤᱡ ᱠᱟᱴᱟᱣ ᱠᱟᱴᱟᱣ ᱟᱸᱡᱚᱢᱚᱜ ᱠᱟᱱᱟ ᱟᱨ ᱢᱤᱫ ᱫᱷᱟᱣ ᱞᱟᱹᱭ ᱞᱮᱢ ᱥᱮ ᱢᱟᱹᱡᱷᱤᱢ ᱞᱟᱹᱭ ᱠᱮᱫᱟ ᱯᱟᱨᱟᱱᱤᱠ ᱮᱢ ᱞᱟᱹᱭ ᱠᱮᱫᱟ ᱟᱨ
ᱜᱩᱰᱮᱛ
ᱜᱚᱰᱮᱛ ᱦᱚᱭ
ᱢ
ᱟᱨ
ᱞᱥᱮᱨ ᱵᱷᱚᱜ ᱫᱚ ᱟᱨ ᱱᱟᱭᱠᱮᱭ ᱛᱟᱦᱮᱸ ᱠᱟᱱᱟ ᱯᱩᱡᱟᱹ ᱯᱟᱴ ᱠᱚᱨᱜᱮ
ᱟᱨ ᱟᱪᱪᱷᱟ
ᱦᱮ
ᱦᱮᱸ ᱜᱚᱝᱠᱮ ᱱᱩᱠᱤ ᱡᱟᱦᱟᱸᱢ ᱞᱟᱹᱭ ᱠᱮᱫᱟ ᱟᱨ ᱞᱟᱥᱮᱨ ᱟᱨ ᱵᱷᱚᱜᱽ ᱦᱮᱞᱳ ᱱᱩᱠᱤᱱ ᱡᱟᱦᱟᱸ ᱞᱟᱥᱨᱮᱢ ᱞᱟᱹᱭ ᱠᱮᱫᱟ ᱟᱨ ᱵᱷᱚᱠᱛᱚ ᱥᱮ ᱵᱷᱚᱠᱫᱚᱢ ᱞᱟᱹᱭ ᱠᱮᱫᱮᱭᱟ ᱦᱮᱸ ᱱᱩᱠᱤᱱᱟᱜ ᱢᱟᱱᱮ ᱥᱟᱶᱛᱟᱨᱮ ᱱᱩᱠᱤᱱᱟᱜ ᱠᱟᱹᱢᱤ ᱪᱮᱫ ᱠᱟᱨᱚᱱ ᱪᱮᱫᱟᱜ ᱤᱧ ᱠᱩᱞᱤ ᱠᱮᱫ ᱢᱮᱭᱟ ᱢᱟᱱᱮ ᱤᱧ ᱫᱚ ᱱᱚᱣᱟ ᱫᱚ ᱵᱟᱹᱧ ᱟᱸᱡᱚᱢ ᱟᱠᱟᱫᱟ ᱱᱚᱛᱮ ᱨᱮᱢᱟ ᱦᱟᱜ ᱡᱮᱦᱮᱛᱩ ᱟᱯᱮ ᱚᱱᱟ ᱫᱤᱥᱚᱢ ᱨᱮ ᱟᱫᱚ ᱱᱚᱣᱟ ᱛᱮᱜᱮ ᱵᱟᱲᱟᱭᱚᱜᱼᱟ ᱡᱮ ᱢᱟᱱᱮ ᱟᱵᱚ ᱫᱤᱥᱚᱢ ᱨᱮ ᱥᱟᱺᱜᱤᱧ ᱥᱟᱺᱜᱤᱧ ᱢᱮᱱᱟᱜ ᱵᱚᱱ ᱨᱮᱦᱚᱸ ᱦᱮᱸᱥᱮ ᱦᱳᱭ ᱟᱫᱚ ᱟᱵᱚᱣᱟᱜ ᱡᱟᱦᱟᱸ ᱞᱟᱭᱼᱞᱟᱠᱪᱟᱨ ᱨᱮᱱᱟᱜ ᱡᱟᱦᱟᱸ ᱯᱷᱟᱨᱟᱠᱴᱟᱜ ᱚᱱᱟ ᱴᱟᱜ ᱵᱚᱱ ᱵᱟᱲᱟᱭ ᱧᱟᱢᱟ ᱡᱮ ᱟᱯᱮ ᱚᱱᱛᱮ ᱨᱮ ᱪᱮᱫ ᱞᱮᱠᱟ ᱟᱞᱮ ᱱᱚᱛᱮ ᱨᱮ ᱪᱮᱫ ᱞᱮᱠᱟ ᱛᱚ ᱚᱱᱮᱢ ᱞᱟᱹᱭ ᱠᱮᱫ ᱠᱤᱱ ᱩᱱᱠᱤᱱᱟᱜ ᱧᱩᱛᱩᱢ ᱩᱱᱠᱤᱱᱟᱜ ᱠᱟᱹᱢᱤ ᱪᱮᱫ ᱛᱟᱹᱠᱤᱱ ᱥᱟᱶᱛᱟᱨᱮ
ᱱᱩᱠᱤᱱ ᱫᱚ ᱡᱮᱞᱮᱠᱟ ᱢᱟᱱᱮ ᱡᱮᱞᱮᱠᱟᱢ ᱢᱮᱱ ᱠᱮᱭᱟ ᱢᱟᱹᱡᱷᱤ ᱯᱟᱨᱟᱱᱤᱠ ᱢᱟᱱᱮ ᱠᱟᱹᱢᱤ ᱫᱚ ᱡᱮᱞᱮᱠᱟ ᱦᱮ ᱡᱮᱞᱮᱠᱟ ᱡᱟᱸᱦᱟ ᱠᱚᱨᱮ ᱠᱚ ᱵᱟᱯᱞᱟ ᱠᱚ ᱤᱫᱤᱭᱮᱫ ᱠᱚᱣᱟ ᱠᱩᱲᱤ ᱠᱚ ᱥᱮ ᱠᱚᱲᱟ ᱦᱚᱸᱠᱚ ᱟᱹᱜᱩ ᱠᱚᱣᱟ ᱡᱮᱞᱮᱠᱟ ᱥᱮ ᱦᱮᱞᱳ ᱟᱨ ᱚᱱᱟ ᱡᱟᱭᱜᱟ ᱨᱮ ᱩᱱᱠᱤᱱ ᱫᱚ ᱢᱟᱱᱮ ᱫᱟᱭᱤᱛᱛᱚ ᱠᱤᱱ ᱦᱟᱛᱟᱣᱮᱫ ᱠᱟᱱᱟ ᱠᱟᱹᱢᱤ ᱵᱷᱟᱨ ᱞᱟᱹᱜᱤᱫ ᱜᱮ
ᱟᱪᱪᱷᱟ ᱦᱮᱸ ᱢᱟᱱᱮ ᱩᱱᱠᱤᱱ ᱫᱚ ᱵᱟᱱᱟ ᱦᱚᱲ ᱜᱮ ᱤᱱᱟᱹ ᱜᱮᱛᱟ ᱠᱤᱱ ᱠᱟᱹᱢᱤ ᱱᱳ ᱦᱮᱞᱳ
ᱩ ᱦᱩᱜ
ᱦᱮᱞᱳ ᱢᱟᱱᱮ ᱜᱚᱝᱠᱮᱧ ᱞᱟᱹᱭᱫᱟ ᱩᱱᱠᱤᱱᱟᱜ ᱵᱟᱱᱟ ᱦᱚᱲᱟᱜ ᱠᱟᱹᱢᱤ ᱜᱮ ᱱᱚᱣᱟ ᱜᱮᱛᱟ ᱠᱤᱱ ᱥᱮ ᱪᱮᱫ ᱢᱟᱱᱮ ᱚᱱᱟ ᱡᱟᱦᱟᱸ ᱠᱚᱨᱮ ᱠᱚ ᱵᱟᱯᱞᱟᱜ ᱠᱟᱱᱟ ᱚᱱᱟ ᱠᱚᱨᱮᱱᱟᱜ ᱫᱟᱭᱵᱷᱟᱨ ᱱᱩᱠᱤᱱ ᱠᱤᱱ ᱦᱟᱛᱟᱣᱟ
ᱦᱳᱭ ᱦᱳᱭ ᱦᱳᱭ
ᱟᱨ ᱟᱨ ᱚᱱᱟ ᱥᱟᱶᱛᱮ ᱦᱮᱞᱳ
ᱦᱚ ᱦᱳᱭ ᱦᱳᱭ ᱟᱸᱡᱚᱢᱚᱜ
ᱤᱧ ᱦᱚᱸ ᱚᱱᱠᱟ ᱦᱮᱸ ᱟᱸᱡᱚᱢᱚᱜ ᱠᱟᱱᱟ ᱟᱫᱚ ᱤᱧᱟᱹᱜ ᱠᱩᱠᱞᱤ ᱡᱮᱨᱚᱠᱚᱢ ᱟᱞᱮ ᱱᱚᱛᱮ ᱡᱟᱦᱟᱸ ᱫᱚ ᱟᱞᱮ ᱫᱚ ᱵᱮᱝᱜᱚᱞ ᱫᱤᱥᱚᱢ ᱠᱟᱱᱟᱞᱮ ᱦᱮᱸᱥᱮ ᱛᱚ ᱜᱚᱢᱠᱮ ᱤᱧᱟᱹᱜ ᱨᱚᱲ ᱟᱸᱡᱚᱢᱚᱜ ᱠᱟᱱᱟ ᱛᱚ ᱟᱞᱮ ᱵᱮᱝᱜᱚᱞ ᱫᱤᱥᱚᱢ ᱨᱮᱫᱚ ᱡᱮᱨᱚᱠᱚᱢ ᱵᱟᱲᱟᱭ ᱜᱮᱭᱟᱵᱚᱱ ᱢᱟᱺᱡᱷᱤ ᱢᱟᱺᱡᱷᱤ ᱯᱟᱨᱟᱱᱤᱠ ᱜᱚᱰᱮᱛ ᱢᱟ ᱢᱮᱱᱟᱜ ᱠᱚᱣᱟ ᱢᱟᱺᱡᱷᱤᱭᱟᱜ ᱠᱟᱹᱢᱤ ᱢᱟ ᱟᱹᱛᱩ ᱪᱟᱪᱞᱟᱣ ᱟᱭ ᱦᱮᱸᱥᱮ ᱯᱟᱨᱟᱱᱤᱠ ᱫᱚ ᱦᱟᱸᱜ ᱢᱟᱺᱡᱷᱤ ᱢᱟᱺᱡᱷᱤ ᱵᱚᱫᱚᱞ ᱛᱮᱭ ᱪᱟᱞᱟᱜ ᱠᱟᱱᱟ ᱟᱨ ᱡᱚᱠᱷᱚᱱ ᱢᱟᱺᱡᱷᱤ ᱡᱮ ᱢᱟᱺᱡᱷᱤ ᱵᱟᱭ ᱛᱟᱦᱮᱱᱟ ᱛᱚᱠᱷᱚᱱ ᱜᱮᱛᱚ ᱯᱟᱨᱟᱱᱤ ᱠᱟᱹᱢᱤ ᱠᱟᱱᱟᱭ ᱟᱨ ᱜᱚᱰᱮᱛ ᱢᱟ ᱠᱷᱚᱵᱚᱨ ᱠᱚ ᱤᱫᱤ ᱟᱹᱜᱩᱭᱮᱫᱟᱭ᱾ ᱟᱨ ᱥᱟᱶᱛᱮ ᱵᱟᱨ ᱦᱚᱲ ᱢᱮᱱᱟᱜ ᱠᱤᱱᱟᱹ ᱡᱟᱸᱦᱟᱭ ᱫᱚ ᱱᱟᱭᱠᱮ ᱟᱨ ᱡᱚᱜᱽ ᱢᱟᱺᱡᱷᱤ ᱱᱟᱭᱠᱮ ᱫᱚ ᱱᱟᱭᱠᱮ ᱫᱚ ᱵᱚᱸᱜᱟ ᱵᱩᱨᱩᱭᱟ ᱟᱹᱛᱩ ᱨᱮᱱᱟᱜ ᱥᱟᱱᱟᱢᱟᱜ ᱨᱮᱜᱮ ᱩᱱᱤ ᱵᱚᱸᱜᱟ ᱵᱩᱨᱩ ᱠᱟᱹᱢᱤ ᱛᱟᱦᱮᱱᱟ ᱱᱟᱭᱠᱮ ᱫᱚ ᱟᱨ ᱡᱚᱜᱽ ᱢᱟᱹᱡᱷᱤ ᱫᱚ ᱦᱩᱭᱩᱜ ᱠᱟᱱᱟ ᱡᱟᱦᱟᱸᱭ ᱫᱚ ᱟᱹᱛᱩ ᱨᱮᱱ ᱡᱩᱣᱟᱹᱱ ᱠᱚᱲᱟ ᱠᱩᱲᱤ ᱩᱱᱤ ᱫᱚ ᱧᱮᱞ ᱠᱚᱣᱟᱭ ᱡᱚᱜᱽ ᱢᱟᱺᱡᱷᱤ ᱫᱚ ᱢᱟᱱᱮ ᱚᱱᱟ ᱫᱚ ᱥᱮᱫᱟᱭ ᱞᱮᱠᱟᱛᱮ ᱱᱮᱛᱟᱨ ᱢᱟᱛᱚ ᱟᱨ ᱚᱱᱠᱟ ᱢᱟᱛᱚ ᱯᱟᱞᱮ ᱵᱟᱝ ᱦᱩᱭᱩᱜ ᱠᱟᱱᱟ᱾ ᱢᱮᱱᱠᱷᱟᱱ ᱥᱮᱫᱟᱭ ᱫᱚ ᱱᱚᱣᱟᱜᱮ ᱟᱹᱨᱤ ᱛᱟᱦᱮᱸ ᱠᱟᱱᱟ ᱡᱮ ᱟᱹᱛᱩ ᱨᱮᱱ ᱡᱟᱦᱟᱸᱭ ᱦᱟᱨᱟ ᱡᱩᱣᱟᱹᱱ ᱠᱚᱲᱟ-ᱠᱩᱲᱤ ᱠᱚ ᱢᱮᱱᱟᱜ ᱠᱚᱣᱟ ᱩᱱᱠᱩ ᱫᱚ ᱡᱚᱜᱽ ᱢᱟᱺᱡᱷᱤ ᱜᱮ ᱧᱮᱞ ᱠᱚᱣᱟ᱾ ᱩᱱᱠᱩᱣᱟᱜ ᱵᱟᱯᱞᱟ ᱠᱚᱨᱮ ᱦᱚᱸ ᱩᱱᱤᱜᱮ ᱧᱮᱞᱟᱭ ᱠᱤᱝᱵᱟ ᱡᱩᱫᱤ ᱡᱟᱦᱟᱸᱭ ᱠᱚᱲᱟ ᱜᱤᱫᱽᱨᱟᱹ ᱟᱸᱜᱤᱨ ᱛᱮ ᱵᱟᱦᱩ ᱟᱹᱜᱩ ᱟᱱᱟᱭ ᱥᱮ ᱠᱩᱲᱤ ᱜᱤᱫᱽᱨᱟᱹᱚᱜ ᱡᱟᱶᱟᱭᱮᱱᱟ ᱡᱟᱦᱟᱸᱭ ᱴᱷᱮᱱ ᱟᱸᱜᱤᱨ ᱠᱟᱛᱮ ᱚᱱᱟ ᱠᱚᱨᱮᱱᱟᱜ ᱫᱟᱭᱵᱷᱟᱨ ᱦᱚᱸ ᱱᱩᱭ ᱱᱤᱡᱮᱜᱮ ᱦᱟ ᱛᱟᱣᱟᱭ᱾ ᱡᱚᱜᱽ ᱢᱟᱺᱡᱷᱤ ᱜᱮ ᱛᱚ ᱦᱳᱭ ᱟᱫᱚ ᱟᱯᱮ ᱤᱭᱟᱹᱨᱮ ᱡᱚᱜᱽ ᱢᱟᱺᱡᱷᱤ ᱫᱚ ᱢᱮᱱᱟᱭᱟ ᱥᱮ ᱵᱟᱝ ᱟᱨ ᱱᱟᱭᱠᱮ
ᱩᱱᱤᱭᱟᱜ ᱫᱟᱭᱱᱤ ᱚᱱᱟ
ᱠᱚ ᱧᱩᱢ ᱟᱠᱟᱜ ᱟᱫᱚ ᱡᱟᱭᱜᱟ ᱵᱤᱥᱟᱠ ᱛᱮ ᱟᱞᱟᱜ-ᱟ
ᱦᱳᱭ
ᱟᱪᱪᱷᱟ ᱚᱱᱛᱮ ᱫᱚᱢᱮ ᱨᱚᱴᱮ ᱠᱚ ᱨᱟᱜ ᱮᱫᱟ ᱥᱮ ᱪᱮᱫ ᱫᱟᱜ ᱠᱟᱜ-ᱟᱭ ᱡᱟᱹᱱᱤᱡ
ᱦᱮ ᱦᱮ ᱻᱨᱚᱴᱮ ᱫᱚ ᱵᱟᱝᱼᱟ ᱤᱧ ᱵᱟᱦᱨᱮ ᱨᱤᱧ ᱫᱩᱲᱩᱵ ᱞᱮᱱ ᱛᱟᱦᱮ ᱵᱟᱝ ᱥᱟᱰᱮᱜ ᱠᱟᱱ ᱛᱮ ᱟᱫᱩᱧ ᱧᱮᱞ ᱠᱮᱜ ᱠᱚ ᱠᱟᱹᱦᱩ ᱫᱚᱢᱮ ᱠᱚ ᱦᱮᱡ ᱮᱱᱟ ᱠᱟᱹᱦᱩ ᱢᱮᱱᱟᱜ ᱠᱚᱣᱟ ᱱᱚᱛᱮ ᱨᱮ ᱠᱟᱹᱦᱩ ᱪᱮᱸᱬᱮ ᱩᱱᱠᱩ ᱜᱮ ᱦᱩᱸ ᱫᱚᱢᱮ ᱥᱟᱰᱮᱜ ᱠᱟᱱᱟ ᱯᱟᱞᱮ ᱵᱟ
ᱦᱩᱸ ᱦᱩᱸ
ᱟᱹᱰᱤ ᱜᱟᱱ ᱠᱚ ᱦᱮᱡ ᱟᱠᱟᱱᱟ᱾ ᱢᱟᱱᱮ ᱢᱤᱫᱴᱟᱝ ᱵᱟᱨᱭᱟ ᱠᱩᱭᱞᱤ ᱪᱮᱸᱬᱮ ᱢᱮᱱᱟᱜ ᱠᱤᱱᱟ ᱩᱱᱠᱤᱱ ᱠᱷᱟᱹᱛᱤᱨ ᱜᱮ ᱯᱟᱨᱮ ᱠᱚ ᱤᱡᱟᱹᱜ ᱠᱟᱱᱟ ᱛᱟᱯᱟᱢ ᱠᱟᱱᱟ ᱠᱚ ᱥᱮ ᱪᱮᱫ
ᱦᱩᱸ ᱦᱮᱸ ᱦᱮᱸ ᱦᱮᱸ
ᱦᱮᱸ ᱛᱚ ᱜᱚᱝᱠᱮ ᱟᱵᱤᱱ ᱫᱤᱭᱮ ᱚᱞᱪᱤᱠᱤ ᱠᱚᱵᱤᱱ ᱵᱟᱲᱟᱭ ᱜᱮᱭᱟ ᱥᱮ ᱵᱟᱝ ᱦᱮᱞᱳ ᱦᱮᱞᱳᱣ
ᱦᱳᱭ
ᱦᱮᱞᱳ
ᱦᱮᱞᱳᱣ
ᱜᱚᱝᱠᱮ ᱞᱟᱹᱭᱧ ᱟᱵᱤᱱ ᱚ ᱦᱮᱸ ᱱᱤᱛᱚᱜ ᱫᱚ ᱟᱡᱚᱢ ᱚᱜ ᱠᱟᱱᱟ ᱤᱧ ᱞᱟᱹᱭ ᱤᱧ ᱡᱮ ᱱᱚᱣᱟ ᱚᱞᱪᱤᱠᱤ ᱟᱢ ᱵᱟᱰᱟᱭ ᱜᱮᱭᱟᱢ ᱥᱮ ᱵᱟᱝ ᱪᱮᱫ ᱞᱮᱠᱟ ᱦᱮᱞᱳ
ᱦᱮᱸ ᱨᱚᱲ ᱟᱡᱚᱢᱼᱚᱜ ᱠᱟᱱ ᱜᱮᱭᱟ
ᱦᱮᱸ ᱟᱡᱚᱢᱚᱜ ᱠᱟᱱᱟ ᱤᱧ ᱞᱟᱹᱭ ᱮᱫ ᱛᱟᱦᱮᱫ ᱤᱧ ᱡᱮ ᱚᱞᱪᱤᱠᱤ ᱵᱟᱨᱮᱛᱮ ᱟᱢ ᱪᱮᱫ ᱞᱮᱠᱟ
ᱦᱚᱸ ᱚᱞ ᱪᱤᱠᱤ ᱵᱟᱨᱮ ᱛᱮᱫᱚ ᱱᱚᱰᱮ ᱟᱥᱟᱢ ᱨᱮ ᱫᱟ ᱱᱤᱭᱟᱹ ᱠᱟᱹᱢᱤ ᱠᱮᱛ ᱛᱮ ᱫᱚ ᱫᱚᱥ ᱥᱟᱞ ᱜᱟᱱ ᱦᱩᱭ ᱠᱟᱱ ᱛᱟᱞᱤᱧᱟ
ᱟᱪᱪᱷᱟ
ᱱᱚᱣᱟ ᱥᱟᱢᱟᱡᱤᱠ ᱚᱞ ᱯᱟᱲᱦᱟᱣ ᱞᱮᱠᱟ ᱛᱮ ᱢᱟᱱᱮ ᱥᱮᱱᱴᱟᱨ ᱠᱚ ᱡᱟᱦᱟᱸ ᱠᱚᱨᱮ ᱠᱳᱪᱤᱝ ᱠᱞᱟᱥ ᱛᱚ ᱚᱱᱟ ᱠᱚ ᱚᱨᱜᱟᱱᱟᱭᱤᱡᱽ ᱤᱫᱤ ᱠᱟᱛᱮᱜ ᱫᱚ ᱠᱟᱹᱢᱤ ᱞᱟᱦᱟᱱᱛᱤ ᱠᱚ ᱟᱹᱰᱤ ᱜᱮ ᱠᱩᱨᱩᱢᱩᱴᱩ ᱞᱮ ᱪᱷᱩᱴᱟᱹᱣ ᱟᱜᱩ ᱠᱟᱱᱟ ᱟᱫᱚ ᱱᱤᱛᱳᱜ ᱫᱚ ᱱᱟᱦᱟᱜ ᱱᱚᱣᱟ ᱨᱮ ᱢᱟᱱᱱᱚᱛᱟ ᱥᱚᱨᱠᱟᱨ ᱦᱚᱭ ᱮᱢ ᱠᱟᱱᱛᱮ ᱟᱥᱟᱢ ᱨᱮ ᱵᱚᱞᱮ ᱱᱚᱣᱟ ᱛᱮ
ᱢᱟᱱᱮ ᱚᱱᱛᱮ ᱪᱮᱫᱠᱟ ᱢᱟᱱᱮ ᱚᱞᱚᱜ ᱯᱟᱲᱦᱟᱣ ᱵᱟᱠᱷᱨᱟ ᱤᱥᱠᱩᱞ ᱠᱚᱞᱮᱡᱽ ᱦᱮᱸ ᱦᱮᱞᱳ
ᱦᱳᱭ ᱦᱳᱭ ᱤᱥᱠᱩᱞ ᱠᱚᱞᱮᱡᱽ ᱦᱮᱸ
ᱢᱟᱱᱮ ᱚᱱᱟ ᱠᱚᱠᱚ ᱛᱮᱭᱟᱨᱟ ᱢᱟᱱᱮ ᱚᱱᱟ ᱥᱟᱵᱡᱮᱠᱴ ᱮ ᱛᱟᱦᱮᱱᱟ ᱵᱟ ᱥᱮ
ᱦᱮᱞᱳ
ᱚᱴᱟ ᱜᱚᱵᱚᱨ ᱨᱮᱫᱚ ᱱᱟᱦᱟᱜ ᱥᱟᱵᱡᱮᱠᱴ ᱠᱚᱫᱚ ᱱᱟᱦᱟᱜ ᱥᱟᱱᱛᱟᱞᱤ ᱠᱟᱨᱰ ᱫᱚ ᱵᱟᱭ ᱮᱢ ᱠᱟᱱᱟ ᱱᱟᱦᱟᱜ ᱢᱟᱭᱱᱚᱛᱟᱭ ᱮᱢ ᱠᱟᱱᱟ ᱱᱤᱛᱚᱜ ᱫᱚ ᱵᱟᱦᱟᱞᱮ ᱠᱚ ᱮᱢᱚᱜᱼᱟ ᱤᱭᱟᱹ ᱥᱚᱱ ᱠᱟᱫᱟ ᱦᱳᱭ ᱯᱨᱟᱭᱢᱟᱨᱤ ᱞᱮᱵᱮᱞ ᱨᱮᱱ ᱢᱟᱪᱮᱫ ᱠᱚ ᱞᱟᱹᱜᱤᱫ ᱛᱮ ᱱᱚᱣᱟ
ᱦᱩᱸ ᱱᱚᱣᱟ ᱢᱟ ᱟᱹᱰᱤ ᱱᱟᱯᱟᱭ ᱡᱮ ᱢᱟᱱᱮ ᱵᱟᱝ ᱵᱟᱝ ᱛᱮ ᱨᱮᱦᱚᱸ ᱚᱱᱛᱮ ᱨᱮᱦᱚᱸ ᱱᱤᱛᱚᱜ ᱚᱞᱪᱤᱠᱤ ᱛᱮ ᱚᱞᱚᱜ ᱯᱟᱲᱦᱟᱜ ᱮᱛᱚᱦᱚᱵᱚᱜ ᱠᱟᱱᱟ ᱤᱱᱟᱹᱜ ᱥᱟᱜᱤᱧ ᱨᱮᱦᱚᱸ᱾ ᱢᱟᱱᱮ ᱱᱚᱣᱟ ᱟᱹᱰᱤ ᱱᱟᱯᱟᱭ ᱠᱟᱛᱷᱟ ᱟᱸᱡᱚᱢᱮᱱᱟ ᱟᱸᱡᱚᱢ ᱠᱟᱛᱮ ᱵᱩᱡᱷᱟᱹᱣᱱᱟ᱾ ᱦᱮᱸ ᱟᱫᱚ ᱤᱧ ᱱᱚᱜᱼᱚᱭ ᱡᱮ ᱞᱟᱹᱲᱦᱟᱹᱭ ᱨᱮ ᱱᱚᱜᱼᱚᱭ ᱡᱮ ᱱᱚᱝᱠᱟ ᱟᱯᱮᱭᱟᱜ ᱥᱟᱶᱛᱟ ᱥᱩᱥᱟᱹᱨ ᱡᱟᱦᱟᱸ ᱠᱟᱹᱢᱤ ᱯᱮ ᱠᱚᱨᱟᱣᱮᱫᱼᱟ ᱚᱱᱛᱮ ᱨᱮ ᱛᱚ ᱮᱴᱟᱜ ᱮᱴᱟᱜ ᱯᱚᱱᱚᱛ ᱠᱚᱨᱮ ᱠᱷᱚᱱ ᱪᱮᱫ ᱞᱮᱠᱟᱯᱮ ᱜᱚᱲᱚ ᱥᱚᱯᱚᱦᱚᱫ ᱯᱮ ᱧᱟᱢ ᱟᱠᱟᱫᱟ ᱡᱮᱨᱚᱠᱚᱢ ᱵᱮᱝᱜᱚᱞ ᱠᱷᱚᱱᱟᱜ ᱥᱮ ᱡᱷᱟᱲᱠᱷᱚᱸᱰ ᱠᱷᱚᱱᱟᱜ᱾ ᱩᱲᱤᱥᱥᱟ ᱠᱷᱚᱱᱟᱜ᱾
ᱱᱚᱠᱟ ᱡᱟᱦᱟᱸ ᱵᱟᱨ ᱥᱤᱪᱩᱭᱮᱥᱚᱱ ᱧᱚᱜ ᱞᱮᱱᱛᱮ ᱟᱵᱚ ᱦᱚᱲ ᱤᱯᱷᱮᱠᱴ ᱞᱮᱠᱟᱛᱮ ᱢᱟᱱᱮ ᱠᱷᱚᱱ ᱜᱚᱲᱚ ᱥᱚᱯᱚᱦᱚᱫ ᱥᱟᱞᱦᱟ ᱟᱹᱰᱤᱜᱟᱱ ᱦᱮᱡ ᱞᱮᱱᱟ ᱦᱮᱡ ᱫᱚ ᱩᱱᱟᱹᱜ ᱯᱷᱩᱞᱯᱷᱤᱞ ᱵᱟᱝ ᱦᱮᱡ ᱞᱮᱱ ᱨᱮᱦᱚᱸ ᱢᱟᱱᱮ ᱚᱱᱮ ᱠᱚ ᱢᱮᱱᱟ ᱱᱤᱡᱮ ᱨᱮᱱ ᱦᱚᱲ ᱛᱮ ᱠᱟᱹᱣᱰᱤ ᱛᱮ ᱜᱚᱲᱚ ᱦᱩᱭ ᱞᱮᱱᱟ ᱠᱳᱞᱠᱟᱛᱟ ᱚᱳᱭᱮᱥᱴ ᱵᱮᱝᱜᱚᱞ ᱠᱷᱚᱱ ᱫᱚ ᱡᱟᱹᱥᱛᱤ ᱧᱚᱜ ᱛᱷᱚᱲᱟ ᱜᱚᱲᱚ ᱧᱟᱢ ᱞᱮᱱᱟ ᱵᱚᱞᱮ᱾ ᱟᱨ ᱚᱱᱛᱮ ᱩᱲᱤᱥᱟ ᱠᱷᱚᱱ ᱫᱚ ᱱᱟᱦᱟᱜ ᱟᱹᱰᱤ ᱥᱟᱺᱜᱤᱧ ᱧᱚᱜ ᱜᱮ ᱯᱟᱞᱮ ᱵᱟᱝ ᱫᱚ ᱪᱮᱫ ᱚᱱᱟᱛᱮ ᱥᱮᱴᱮᱨᱚᱜ ᱯᱨᱚᱵᱮᱞᱮᱢ ᱯᱟᱞᱮ ᱦᱩᱭ ᱞᱮᱱ ᱜᱮᱭᱟ ᱡᱟᱹᱱᱤᱡ ᱟᱨ ᱡᱷᱟᱲᱠᱷᱚᱸᱰ ᱠᱷᱚᱱ ᱠᱟᱹᱡ ᱫᱚ ᱛᱟᱦᱮᱸᱱᱟ ᱟᱨ ᱦᱳᱭ
ᱢᱟᱱᱮ ᱚᱱᱟᱫᱚ ᱤᱧ ᱜᱷᱟᱹᱲᱤᱡ ᱵᱟᱹᱧ ᱵᱩᱡᱷᱟᱹᱣ ᱞᱮᱫᱫᱟ ᱢᱮᱱ ᱫᱷᱟᱧ ᱠᱩᱞᱤ ᱧᱚᱜ ᱞᱮᱱ ᱢᱟᱱᱮ ᱚᱱᱟ ᱫᱚ ᱚᱱᱟ ᱡᱟᱦᱟᱸ ᱚᱞᱪᱤᱠᱤ ᱚᱞᱪᱤᱠᱤ ᱯᱟᱥᱱᱟᱣ ᱵᱟᱠᱷᱨᱟ ᱚᱱᱟ ᱵᱟᱠᱷᱨᱟ ᱨᱮᱱᱟᱜ ᱮᱢ ᱞᱟᱹᱭᱮᱜᱼᱟ
ᱦᱚᱸ ᱦᱚᱸ ᱵᱟᱝ ᱱᱚᱣᱟ ᱥᱮᱴᱮᱨ ᱛᱟᱦᱮᱸ ᱠᱟᱱᱟ
ᱟᱪᱪᱷᱟ ᱟᱪᱪᱷᱟ ᱢᱮ ᱡᱟᱦᱟᱸᱴ ᱤᱧ ᱵᱩᱡᱷᱟᱹᱣᱫᱤᱟ ᱚᱱᱮᱴ ᱟᱵᱚ ᱪᱮᱛᱟᱱᱴ ᱱᱟᱦᱟᱟᱨ ᱦᱩᱭ ᱞᱮᱱ ᱩᱱ ᱥᱚᱢᱚᱭ ᱠᱤᱪᱷᱩ ᱵᱟᱨ ᱯᱮ ᱪᱟᱸᱫᱚᱳ ᱞᱟᱦᱟᱮ ᱵᱟᱝ ᱥᱮ ᱟᱹᱛᱩ ᱧᱩᱛᱩᱢᱤᱧ ᱦᱤᱲᱤᱧ ᱠᱮᱫᱟ ᱟᱹᱛᱩᱳ ᱧᱩᱛᱩᱢ ᱫᱚ ᱵᱟᱹᱧ ᱞᱟᱹᱭᱫᱟ᱾ ᱢᱮᱱᱠᱷᱟᱱ ᱚᱱᱮ ᱠᱟᱹᱴᱤᱡ ᱚᱲᱟᱜ ᱠᱚᱠᱚ ᱨᱟᱹᱯᱩᱫ ᱵᱟᱲᱟ ᱞᱮᱫ ᱛᱟᱠᱚᱣᱟ ᱵᱟᱥᱮ ᱚᱱᱟᱴᱟᱜ ᱜᱮᱛᱚ ᱦᱮᱞᱳ ᱦᱮᱞᱳ ᱩᱱᱠᱩ ᱪᱟᱯᱟᱫ ᱠᱚᱢ ᱥᱮ ᱪᱮᱬᱮᱸ ᱠᱚ ᱫᱚᱦᱚ ᱠᱚ ᱜᱩᱞ ᱠᱟᱫᱟ᱾ ᱦᱮᱞᱳ